ᱦᱮᱞᱳ ᱦᱮᱸᱚᱢᱚᱜ ᱠᱟᱱᱟ?
ᱟᱸᱡᱚᱜ ᱠᱟᱱᱟ
ᱦᱩᱸ ᱪᱮᱫ ᱯᱮ ᱪᱤᱠᱟᱹ ᱵᱟᱲᱟᱭ ᱮᱫᱟ?
ᱦᱚᱜᱼᱚᱭ ᱚᱲᱟᱜ ᱠᱚᱨᱮ ᱜᱮ ᱠᱷᱚᱥᱞᱟ ᱠᱚ ᱛᱟᱥᱮ ᱦᱩᱭᱩᱜ ᱠᱟᱱᱟ ᱟᱨ ᱟᱯᱮᱜ ᱜᱮ ᱪᱮᱫ ᱠᱚᱯᱮ ᱪᱤᱠᱟᱹ ᱵᱟᱲᱟᱭ ᱮᱫᱟ?
ᱟᱞᱮ ᱦᱚᱸ ᱥᱤᱛᱩᱝ ᱠᱟᱱᱟ ᱠᱟᱡᱟᱠ ᱛᱮᱞᱮ ᱫᱩᱲᱩᱵ ᱵᱟᱲᱟ ᱟᱠᱟᱱᱟ ᱫᱟᱨᱮ ᱵᱩᱴᱟᱹ ᱠᱚᱨᱮ᱾
ᱥᱤᱛᱩᱝ ᱠᱟᱱᱟ? ᱟᱞᱮᱥᱮᱫ ᱫᱚ ᱦᱚᱸᱜᱼᱚᱭ ᱨᱤᱢᱤᱞᱮ ᱨᱟᱠᱟᱵ ᱟᱠᱟᱫᱟ ᱡᱚᱠᱷᱚᱱ ᱛᱚᱠᱷᱚᱱ ᱢᱚᱱᱮ ᱦᱩᱭᱩᱜ ᱠᱟᱱᱟ ᱫᱟᱜ ᱦᱮᱡ ᱫᱟᱲᱮᱭᱟᱜᱼᱟ᱾
ᱦᱚᱸᱻ ᱟᱞᱮ ᱥᱮᱫ ᱫᱚ ᱟᱹᱰᱤ ᱜᱟᱡᱟᱠ ᱥᱤᱛᱩᱝ ᱡᱟᱨᱟᱜ ᱥᱤᱛᱩᱝᱼᱼ ᱦᱮᱸ ᱠᱟᱹᱢᱤ ᱠᱚᱨᱮ ᱦᱚᱸ ᱚᱱᱟᱛᱮ ᱢᱚᱱ ᱵᱟᱝ ᱞᱟᱜᱟᱜ ᱠᱟᱱᱟ ᱟᱹᱰᱤ ᱜᱟᱡᱟᱠ ᱥᱤᱛᱩᱝ ᱤᱭᱟᱹᱛᱮᱼᱼ
ᱦᱮᱸ ᱛᱚ
ᱦᱮᱸ ᱛᱚᱵᱮ ᱦᱮᱸ ᱦᱮᱸ ᱡᱚᱢ ᱵᱟᱲᱟᱼᱼ ᱦᱩᱭᱱᱟ ᱡᱚᱢ ᱵᱟᱲᱟ ᱠᱟᱛᱮᱫ ᱜᱮ ᱫᱟᱨᱮ ᱵᱩᱴᱟᱹ ᱠᱚᱨᱮᱫ ᱞᱮ ᱫᱩᱲᱩᱵ ᱵᱟᱲᱟ ᱟᱠᱟᱱᱟ᱾ ᱟᱨ ᱦᱮᱸ ᱚᱲᱟᱜ ᱠᱚᱨᱮ ᱦᱚᱸ ᱩᱱᱟᱹᱜ ᱴᱟᱣᱟᱨ ᱠᱚ ᱢᱩᱥᱠᱤᱞ ᱜᱮᱭᱟ ᱵᱟᱭ ᱧᱟᱢᱟ ᱟᱫᱚ ᱚᱱᱟᱛᱮᱼᱼ ᱱᱚᱛᱮ ᱨᱮᱜᱮ ᱦᱮᱡ ᱦᱩᱭ ᱟᱠᱟᱱᱟ᱾
ᱚ
ᱦᱩᱸ ᱟᱯᱮ ᱫᱚ ᱡᱚᱢ ᱵᱟᱲᱟ ᱦᱩᱭᱱᱟ ᱟᱯᱮ?
ᱦᱮᱸ ᱡᱚᱢ ᱵᱟᱲᱟ ᱫᱚ ᱦᱩᱭᱟ ᱟᱠᱟᱱᱟ ᱦᱚᱜᱼᱚᱭ᱾
ᱚᱸᱻ ᱟᱫᱚᱼᱼ ᱦᱮᱸ ᱞᱟᱹᱭ ᱢᱮ?
ᱟᱨ ᱦᱩᱲᱩ ᱠᱚᱫᱚ ᱯᱮ ᱜᱤᱰᱤ ᱠᱮᱫᱟ ᱥᱮ ᱵᱟᱝ?
ᱦᱮᱸ ᱦᱩᱲᱩ ᱠᱚᱞᱮ ᱜᱤᱰᱤ ᱠᱮᱫᱟ᱾ ᱠᱟᱹᱴᱤᱡ ᱠᱟᱹᱴᱤᱡ ᱡᱟᱱᱟᱢ ᱟᱠᱟᱱᱟ᱾ ᱟᱫᱚ ᱫᱟᱜ ᱦᱚᱸ ᱵᱟᱭ ᱫᱟᱜ ᱮᱫᱟᱛᱚ ᱟᱫᱚ ᱚᱱᱟᱜᱮ ᱪᱤᱠᱟᱹᱜ ᱠᱟᱱᱟ ᱦᱟᱸᱜ?
ᱦᱩᱸ ᱫᱟᱜ ᱦᱚᱸ ᱵᱟᱭᱼᱼ ᱫᱟᱜ ᱫ ᱱᱤᱭᱟᱹ ᱵᱟ ᱫᱚ ᱫᱚᱢᱮ ᱜᱮᱸᱫᱟᱨᱮ ᱠᱟᱛᱮᱮᱫ ᱦᱚᱸ ᱜᱩᱡᱩᱜ ᱠᱟᱱᱟ ᱦᱩᱲᱩ ᱠᱚ
ᱦᱮᱸᱻ ᱟᱨ ᱟᱯᱮ ᱫᱚᱯᱮ ᱜᱤᱰᱤ ᱠᱮᱫᱟ?
ᱦᱮᱸ ᱜᱤᱰᱤ ᱟᱠᱟᱫᱟ ᱞᱮ ᱫᱟᱨᱮ ᱟᱠᱟᱱᱟ᱾
ᱚᱸ ᱟᱫᱚ ᱟᱯᱮ ᱥᱮᱫ ᱢᱟᱭ ᱫᱟᱜ ᱮᱫ ᱜᱮ ᱢᱚᱡᱽ ᱜᱮᱼᱼ
ᱵᱟᱭ ᱫᱟᱜ ᱮᱫᱟ ᱨᱤᱢᱤᱞ ᱱᱤᱛᱚᱜ ᱜᱮ ᱨᱟᱠᱟᱵ ᱟᱠᱟᱫᱟᱭ᱾ ᱫᱟᱜ ᱫᱚ ᱵᱟᱭ ᱫᱟᱜ ᱮᱫᱟ ᱵᱟᱨᱼᱯᱮ ᱫᱤᱱ ᱞᱟᱦᱟ ᱚᱱᱠᱟ ᱜᱮ ᱨᱤᱢᱤᱞᱮ ᱨᱟᱠᱟᱵ ᱠᱟᱫᱟ ᱫᱟᱜ ᱫᱚ ᱵᱟᱭ ᱫᱟᱜ ᱵᱟᱲᱟᱭᱮᱫᱟ᱾
ᱚᱸ ᱟᱫᱚ ᱛᱟᱦᱚᱞᱮ ᱟᱯᱮᱥᱮᱫ ᱫᱚ ᱚᱱᱟ ᱫᱟᱜ ᱠᱚᱨᱮᱱᱟᱜ ᱵᱮᱵᱚᱥᱛᱷᱟ ᱫᱚ ᱢᱮᱱᱟᱜ-ᱟ ᱥᱮ ᱵᱟᱝ?
ᱵᱟᱝ ᱵᱟᱹᱱᱩᱜᱼᱟ ᱟᱨ ᱟᱯᱮ ᱥᱮᱫ?
ᱟᱞᱮ ᱥᱮᱫ ᱫᱚ ᱵᱟᱹᱱᱩᱜᱼᱟ ᱟᱞᱮ ᱥᱮᱫ ᱦᱚᱸ? ᱚᱱᱠᱟ ᱜᱮ ᱦᱮᱸᱼᱼ ᱟᱨ ᱪᱟᱥᱵᱟᱥ ᱫᱚ ᱪᱮᱫ ᱠᱚᱯᱮ ᱨᱚᱦᱚᱭ ᱵᱟᱲᱟᱭ ᱜᱮᱭᱟ ᱟᱱᱟᱡᱽ ᱠᱩ
ᱟᱱᱟᱡᱽ ᱠᱚᱫᱚ ᱯᱚᱴᱚᱞ ᱠᱩᱸᱫᱽᱨᱤ ᱠᱚ ᱨᱚᱦᱚᱭ ᱦᱩᱭ ᱟᱠᱟᱱᱟ ᱡᱷᱤᱸᱜᱟᱹ ᱠᱚ ᱚᱱᱟ
ᱚ ᱟᱸ ᱦᱩᱸ ᱾
ᱟᱨ ᱟᱯᱮᱫ ᱫᱚ ᱪᱮᱫ ᱠᱚᱯᱮ ᱨᱚᱦᱚᱭ ᱟᱠᱟᱫᱟ ᱟᱱᱟᱡ ᱠᱚ?